ᱡᱚᱦᱟᱨ ᱜᱮ
ᱦᱩᱸ ᱛᱟᱨᱯᱚᱨᱮ ᱪᱮᱫ ᱞᱮᱠᱟ ᱵᱮᱥ ᱵᱟᱲᱟ ᱜᱮᱥᱮ?
ᱵᱮᱥ ᱵᱟᱲᱟ ᱜᱮ ᱟᱯᱮ ᱜᱮ ᱪᱮᱫ ᱞᱮᱠᱟ?
ᱟᱞᱮ ᱦᱚᱸ ᱵᱮᱥ ᱫᱚ ᱵᱮᱥ ᱵᱟᱲᱟ ᱜᱮ ᱮᱠᱷᱚᱱ ᱫᱚ
ᱟᱯᱮ ᱪᱮᱫ ᱠᱚᱯᱮ ᱪᱤᱠᱟᱹ ᱵᱟᱲᱟᱭ ᱜᱮᱭᱟ?
ᱱᱚᱜ-ᱚᱭ ᱚᱲᱟᱜ ᱠᱚᱨᱮ ᱜᱮ ᱱᱤᱛᱚᱜ ᱫᱚ ᱫᱩᱲᱩᱵ ᱵᱟᱲᱟ ᱦᱳᱭ ᱠᱟᱱ ᱛᱟᱦᱮᱱᱟ ᱯᱷᱳᱱ ᱠᱚ ᱧᱮᱞ ᱦᱳᱭᱳᱜ ᱠᱟᱱ ᱛᱟᱦᱮᱱᱟ
ᱦᱩᱸ ᱦᱩᱸ ᱦᱩᱸ
ᱨᱚᱲ ᱠᱚᱫᱚ ᱥᱟᱯᱷᱟ ᱦᱤᱡᱩᱜ ᱠᱟᱱᱟ ᱥᱮ?
ᱦᱮᱸ ᱦᱤᱡᱩᱜ ᱠᱟᱱᱟ ᱵᱷᱟᱜᱮ ᱜᱮ
ᱛᱚᱵᱮ ᱠᱟᱹᱴᱤᱡ ᱮᱸᱻᱤᱭᱟᱹᱫᱤ ᱤᱭᱟᱹᱧ ᱠᱩᱞᱤ ᱞᱮᱢᱜᱮ
ᱢᱟ ᱢᱮᱱᱢᱮ
ᱚᱱᱟ ᱤᱭᱟᱹ ᱵᱟᱨᱮ ᱨᱮ ᱡᱮ ᱮᱸᱼᱼ ᱱᱤᱛᱚᱜ ᱛᱚ ᱱᱤᱭᱩᱥ ᱠᱚᱨᱮ ᱪᱟᱹᱞᱩᱜ ᱠᱟᱱᱟ ᱥᱮ ᱡᱮᱼᱼ ᱠᱮᱥᱞᱮᱥ ᱨᱮᱭᱟᱜ ᱡᱟᱦᱟᱸ ᱵᱮᱯᱟᱨ ᱛᱮᱜᱼᱼ ᱡᱮ ᱠᱮᱥᱼᱞᱮᱥ ᱦᱩᱭᱩᱜ-ᱟ ᱛᱚ ᱚᱱᱟ ᱠᱩ ᱵᱟᱨᱮ ᱨᱮ ᱠᱟᱹᱴᱤᱡ ᱞᱟᱹᱭ ᱢᱮ ᱟᱢ?
ᱩᱸᱻ ᱠᱮᱥᱼᱞᱮᱥ ᱢᱟᱱᱮ ᱢᱮᱱᱮᱛ ᱫᱚ?
ᱢᱟᱱᱮ ᱤᱭᱩ ᱯᱤ ᱟᱭ ᱛᱮ ᱮᱠᱷᱚᱱ ᱪᱟᱹᱞᱩᱜ ᱠᱟᱱᱟ ᱛᱚ ᱤᱭᱩ ᱯᱤ ᱟᱭ ᱛᱮ ᱯᱮᱢᱮᱱᱴ ᱨᱮᱭᱟᱜ᱾ ᱟᱫᱚ ᱚᱱᱟ ᱫᱚᱠᱚ ᱢᱮᱱ ᱮᱫᱟ ᱡᱮ ᱮᱠᱮᱵᱟᱨᱮ ᱱᱳᱴ ᱠᱚ ᱵᱚᱱᱫᱽ ᱢᱟᱱᱮ ᱚᱪᱚᱜ ᱩᱛᱟᱹᱨᱟ ᱟᱠᱩ᱾ ᱟᱫᱚ ᱢᱟᱱᱮ ᱤᱭᱩ ᱯᱤ ᱟᱭ ᱛᱮᱜᱮ ᱯᱮᱢᱮᱱᱴ ᱦᱩᱭᱩᱜ-ᱟ᱾ ᱛᱚ ᱚᱱᱟ ᱵᱟᱨᱮ ᱨᱮ ᱠᱤᱪᱷᱩᱢ ᱞᱟᱹᱭ‌ ᱫᱟᱹᱲᱤᱟᱜ ᱠᱷᱟᱡ᱾
ᱚᱱᱟ ᱡᱩᱫᱤᱭᱳ ᱦᱚᱭᱚᱜ ᱨᱮᱦᱚᱸ ᱢᱮᱱᱠᱷᱟᱱ ᱱᱤᱛ ᱫᱷᱟᱹᱨᱤᱡ ᱫᱚ ᱟᱞᱮ ᱥᱮᱜ ᱫᱚ ᱚᱱᱠᱟᱼᱼ ᱦᱮᱸ ᱟᱫᱚ ᱵᱟᱝ ᱵᱩᱡᱷᱟᱹᱜ ᱠᱟᱱᱟ ᱟᱫᱚ ᱥᱚᱨᱠᱟᱨ ᱡᱩᱫᱤᱭᱳ ᱚᱸ ᱻᱠᱚᱨᱟᱣᱟᱭ ᱢᱮᱱᱠᱷᱟᱱ ᱱᱚᱛᱮ ᱫᱚ ᱤᱱᱟᱹᱜᱴᱟ ᱫᱚ ᱚᱸ ᱻ ᱵᱟᱝ ᱠᱚ ᱞᱟᱹᱭ ᱵᱟᱲᱟᱭ ᱮᱫᱟ ᱥᱮ ᱵᱟᱝ ᱧᱮᱞᱚᱜ ᱠᱟᱱᱟ᱾
ᱚᱸᱻ᱾
ᱦᱩᱸ ᱦᱩᱸ᱾
ᱦᱮᱸ ᱢᱟᱱᱮ ᱤᱭᱟᱹ ᱠᱚᱨᱮ ᱫᱚᱢᱮ ᱢᱮᱱ ᱢᱮᱱ ᱵᱟᱲᱟᱭ ᱮᱫᱟ ᱠᱚ ᱛᱚ ᱡᱮᱼᱼ
ᱠᱮᱥᱼᱞᱮᱥ ᱟᱹᱵᱩᱱ ᱛᱟᱯᱚᱨ ᱠᱟᱹᱴᱤᱡ ᱠᱟᱹᱴᱤᱡ ᱫᱚᱠᱟᱱ ᱫᱚ ᱟᱫᱚ ᱵᱟᱝ ᱛᱮᱦᱮᱱᱟ ᱞᱟᱹᱴᱩ ᱞᱟᱹᱴᱩ ᱢᱚᱞ ᱨᱮᱜᱮ ᱛᱮᱦᱮᱱᱟ ᱢᱟᱱᱮ ᱡᱟᱦᱟᱸᱭᱼᱼ ᱢᱤᱜᱴᱟᱜ ᱢᱟᱹᱪᱤᱥ ᱦᱚᱸ ᱢᱟᱹᱪᱤᱥ ᱰᱤᱵᱟᱹ ᱦᱚᱸ ᱡᱩᱫᱤ ᱥᱮ ᱵᱩᱞᱩᱝ ᱦᱟᱛᱟᱣ ᱞᱟᱹᱜᱤᱫ ᱼᱼ ᱪᱟᱞᱟᱜ-ᱟᱭ ᱛᱚ ᱚᱱᱟ ᱫᱚ ᱠᱟᱹᱴᱤᱡᱼᱼ ᱚᱸᱻᱮᱸ ᱠᱟᱹᱴᱤᱡ ᱠᱟᱹᱴᱤᱡ ᱫᱚᱠᱟᱱ ᱠᱚᱨᱮ ᱫᱚ ᱵᱟᱝ ᱧᱟᱢᱚᱜ-ᱟ ᱚᱸᱰᱮ ᱢᱚᱞ ᱨᱮᱜᱮ ᱪᱟᱞᱟᱣ ᱦᱩᱭᱩᱜ-ᱟ ᱚᱱᱠᱟ ᱠᱩᱼᱼ ᱢᱟᱱᱮ ᱵᱷᱟᱹᱵᱤᱥᱚᱛ ᱨᱮᱭᱟᱜ ᱚᱱᱠᱟ ᱠᱚ ᱥᱩᱪᱟᱣ ᱫᱚᱦᱚᱣᱼᱼ
ᱟ ᱵᱟᱝᱟ ᱟᱫᱚ ᱚᱱᱟ ᱠᱚᱫᱚ ᱠᱚ ᱞᱟᱹᱭ ᱨᱮᱦᱚᱸ ᱟᱫᱚ ᱚᱱᱟ ᱠᱚᱫᱚ ᱚᱸᱻ ᱥᱟᱦᱟᱨ ᱵᱟᱡᱟᱨ ᱠᱚᱨᱮ ᱜᱮ ᱛᱟᱦᱮᱱ ᱜᱮᱭᱟ᱾ ᱢᱮᱱᱠᱷᱟᱱ ᱟᱛᱚ ᱴᱚᱞᱟ ᱠᱚᱨᱮ ᱡᱟᱦᱟᱸ ᱱᱟᱜ ᱫᱚᱠᱟᱱ ᱫᱟᱹᱱᱤ ᱠᱚ ᱦᱮᱱᱟᱜ-ᱟ ᱩᱱᱠᱩ ᱛᱚ ᱟᱨ ᱚᱱᱠᱟ ᱫᱚ ᱵᱟᱝ ᱠᱚ ᱪᱟᱹᱞᱩ ᱫᱟᱲᱮᱜ-ᱟ᱾ ᱟᱨ ᱥᱟᱹᱨᱤ ᱜᱮ ᱡᱩᱫᱤ ᱮᱸ ᱠᱟᱹᱣᱰᱤ ᱫᱚ ᱞᱟᱜᱟᱜ ᱜᱮᱭᱟ ᱠᱟᱹᱣᱰᱤ ᱢᱮᱱᱮᱛ ᱫᱚ ᱱᱤᱛᱚᱜ ᱜᱮ ᱡᱟᱦᱟᱸᱼᱼ ᱟᱛᱳ ᱴᱚᱞᱟ ᱠᱚᱨᱮ ᱢᱮᱱᱟᱜ ᱠᱚᱣᱟ ᱩᱱᱠᱩ ᱡᱩᱫᱤ ᱠᱟᱹᱢᱤ ᱠᱟᱹᱥᱱᱤ ᱵᱚᱱ ᱞᱟᱜᱟᱣ ᱠᱚᱣᱟ ᱩᱱᱠᱩ ᱢᱟ ᱨᱮᱸᱜᱮᱡ ᱱᱟᱪᱼᱼ ᱟᱨ ᱦᱚᱲ ᱩᱱᱠᱩ ᱫᱚ ᱚᱠᱟ ᱞᱮᱠᱟ ᱛᱮᱠᱚ ᱪᱤᱠᱟᱹᱭᱟ ᱚᱱᱟ ᱠᱚᱫᱚ᱾ ᱵᱟᱝ ᱠᱚ ᱵᱩᱡᱟ ᱟᱫᱚ ᱩᱱᱠᱩ ᱴᱷᱮᱱ ᱫᱚ ᱠᱟᱹᱣᱰᱤ ᱮᱢᱟ ᱠᱚ ᱠᱷᱟᱱ ᱜᱮ ᱥᱳᱨ ᱠᱚᱨᱮ ᱡᱟᱦᱟᱸ ᱠᱚ ᱴᱚᱞᱟ ᱯᱟᱲᱟ ᱨᱮᱱᱟᱜ ᱡᱟᱦᱟᱸ ᱫᱚᱠᱟᱱ ᱫᱟᱱᱤ ᱠᱚ ᱦᱮᱱᱟᱜ ᱠᱟᱫᱟ ᱚᱸᱰᱮ ᱫᱚ ᱚᱸᱼᱼ ᱯᱩᱭᱥᱟᱹ ᱟᱛᱮᱜ ᱜᱮᱠᱚ ᱠᱤᱨᱤᱧ ᱟᱹᱠᱷᱨᱤᱧᱟ ᱟᱨ ᱵᱟᱡᱟᱨ ᱥᱟᱼᱼ ᱦᱟᱨ ᱵᱟᱡᱟᱨ ᱠᱚᱨᱮ ᱫᱚ ᱚᱱᱟ ᱠᱚᱫᱚ ᱡᱟᱦᱟᱸᱢ ᱞᱟᱹᱭ ᱮᱫᱟ ᱚᱱᱮ ‌ ᱤᱭᱩ ᱯᱤ ᱟᱭ ᱨᱮᱱᱟᱜ ᱚᱱᱟ ᱠᱚᱫᱚ ᱦᱮᱸ ᱪᱟᱹᱞᱩᱜ ᱜᱮᱭᱟ᱾ ᱥᱮ ᱦᱮᱱᱟᱜ ᱜᱮᱭᱟ ᱱᱤᱸᱛᱚᱜ ᱦᱚᱸ ᱪᱟᱹᱞᱩᱜ ᱠᱟᱱᱟ᱾
ᱦᱮᱸ ᱪᱟᱹᱞᱩᱜ ᱠᱟᱱ ᱜᱮᱭᱟ ᱟᱫᱚ ᱤᱧ ᱫᱩᱧ ᱢᱚᱱᱮᱭᱮᱫᱼᱼ ᱱᱮᱛᱟᱨ ᱢᱟᱱᱮ ᱜᱚᱴᱟ ᱜᱤ ᱤᱭᱩ ᱯᱤ ᱟᱭ ᱪᱟᱹᱞᱩᱜ ᱠᱟᱱᱟ ᱢᱚᱱᱮ ᱦᱚᱭ ᱢᱟᱱᱮ ᱟᱞᱮ ᱥᱮᱜ ᱫᱚ ᱪᱮᱜ ᱞᱮᱠᱟᱼᱼ ᱫᱚᱠᱟᱱ ᱠᱚᱨᱮ ᱵᱟᱨᱦᱮ ᱠᱚᱨᱮ ᱚᱱᱟ ᱮᱥᱠᱮᱱᱟᱨ ᱠᱚ ᱞᱟᱜᱟᱣ ᱠᱟᱜ ᱠᱟᱱᱟ ᱠᱩ ᱟᱫᱚ ᱚᱱᱟ ᱨᱮᱜᱮᱼᱼ ᱯᱮᱢᱮᱱᱴ ᱦᱩᱭᱩᱜ ᱠᱟᱱᱟ᱾
ᱦᱮᱸ ᱚᱱᱟ ᱛᱚ ᱚᱠᱚᱭ ᱠᱚᱣᱟᱜ ᱚᱱᱠᱟ ᱦᱮᱱᱟᱜ ᱛᱟᱠᱚᱣᱟ ᱩᱱᱠᱩ ᱫᱚ ᱚᱱᱟ ᱛᱮᱠᱚ ᱠᱚᱼᱼ ᱠᱚᱨᱟᱣ ᱮᱫᱟ ᱟᱨ ᱚᱠᱚᱭ ᱠᱚᱣᱟᱜ ᱠᱟᱹᱣᱰᱤ ᱦᱮᱱᱟᱜ ᱛᱟᱠᱚᱣᱟ ᱯᱚᱠᱮᱴ ᱨᱮᱼᱼ ᱩᱱᱠᱩ ᱫᱚ ᱠᱚ ᱠᱮᱥ ᱦᱚᱸᱠᱚ ᱮᱢ ᱮᱫᱟ ᱠᱚ ᱦᱮᱸ ᱟᱨᱚ ᱱᱟᱦᱟᱜ ᱠᱷᱟᱱ ᱱᱟᱣᱟ ᱟᱸᱡᱚᱢᱚᱜᱼᱼ ᱠᱟᱱᱟ ᱡᱮ ᱯᱞᱟᱥᱴᱤᱠ ᱯᱚᱭᱥᱟ ᱥᱮ ᱪᱮᱫ ᱞᱮᱠᱟ ᱢᱤᱫᱴᱤᱡ ᱦᱟᱹᱡᱩᱜ ᱨᱮᱱᱟᱜ ᱢᱤᱫᱴᱤᱡᱼᱼ
ᱦᱮᱸ ᱦᱮᱸ ᱦᱮᱸ ᱚᱱᱟ ᱦᱚᱸ ᱚᱱᱟ ᱦᱚᱸ ᱟᱸᱡᱚᱢᱚᱜ ᱠᱟᱱ ᱜᱮᱭᱟ ᱟᱫᱚᱼᱼ ᱥᱚᱢ ᱮᱥ ᱚ ᱫᱚᱢᱮ ᱠᱤᱪᱷᱩ ᱥᱚᱪᱟᱣ ᱠᱟᱛᱮᱜ ᱠᱚ ᱫᱚᱦᱚᱣ ᱟᱠᱟᱫᱟ ᱠᱩ ᱡᱮ ᱱᱚᱝᱠᱟ ᱱᱚᱝᱠᱟᱼᱼ ᱦᱤᱡᱩᱜ ᱠᱟᱱ ᱫᱤᱱ ᱨᱮ ᱱᱚᱝᱠᱟ ᱵᱚᱱ ᱠᱚᱨᱟᱣᱟ ᱟᱫᱚ ᱠᱚ ᱟᱫᱚ ᱟᱨᱚ ᱦᱚᱸᱠᱚ ᱢᱮᱱ ᱵᱟᱲᱟᱭᱮᱜ ᱛᱟᱦᱮᱱᱟ ᱡᱮᱼᱼ ᱟᱹᱰᱤ ᱫᱤᱱ ᱞᱟᱦᱟ ᱢᱮᱱ ᱫᱟ ᱠᱩ ᱡᱮᱼᱼ ᱮᱜ ᱟᱨ ᱢᱟᱱᱮ ᱪᱤᱯ ᱢᱤᱫᱴᱮᱱᱼᱼ ᱢᱟᱱᱮ ᱡᱮ ᱡᱮᱢᱚᱱ ᱟᱹᱵᱩ ᱞᱟᱦᱟ ᱛᱮ ᱢᱳᱵᱟᱭᱤᱞ ᱯᱷᱩᱱ ᱠᱚᱨᱮ ᱪᱤᱯ ᱵᱩᱱ ᱞᱟᱜᱟᱣᱮᱜ ᱛᱮᱦᱮᱱᱟ᱾ ᱢᱮᱢᱳᱨᱤ ᱵᱟᱹᱲᱛᱤ ᱞᱟᱹᱜᱤᱫ ᱦᱮᱸ᱾
ᱦᱚᱭ᱾
ᱛᱚ ᱚᱱᱟ ᱚᱱᱠᱟ ᱱᱟᱜ ᱪᱤᱯ ᱢᱟᱱᱮ ᱢᱟ ᱢᱟᱱᱢᱤ ᱭᱟᱜ ᱛᱤ ᱨᱮ ᱵᱟᱠᱷᱟᱡ ᱵᱚᱦᱚᱜ ᱨᱮ ᱞᱟᱜᱟᱣᱼᱼ ᱠᱩ ᱢᱮᱱ ᱵᱟᱲᱟᱭᱮᱜ ᱛᱮᱦᱮᱱᱟ ᱚᱱᱟ ᱡᱮᱼᱼ ᱚᱱᱠᱟ ᱥᱤᱥᱴᱮᱢ ᱦᱤᱡᱩᱜ-ᱟ ᱦᱮᱸ ᱢᱟᱹᱱᱢᱤ ᱟᱜ ᱛᱤᱨᱮ, ᱦᱮᱸ᱾ ᱢᱟᱹᱱᱢᱤ ᱠᱚ ᱞᱟᱹᱜᱤᱫ ᱚᱱᱟᱼᱼ
ᱢᱟᱱᱮ ᱪᱮᱫ ᱞᱮᱠᱟ ᱚᱱᱟ ᱫᱚ? ᱪᱤᱯᱥ ᱞᱟᱜᱟᱣ ᱞᱮᱠᱷᱟᱱ ᱚᱱᱟ ᱵᱮᱥᱤ ᱩᱭᱦᱟᱹᱨ ᱛᱟᱦᱮᱱ ᱛᱟᱠᱚᱣᱟ᱾ ᱪᱮᱫ ᱮᱸ ᱧᱮᱞᱚᱜᱚᱜᱼᱟ ᱥᱮ ᱪᱮᱫ ᱞᱮᱠᱟ?
ᱤᱭᱟᱹ ᱦᱚᱛᱮᱫ ᱛᱮ᱾ ᱡᱮ ᱢᱟᱱᱮ ᱟᱫᱚ ᱛᱟᱦᱟᱞᱮ ᱼᱼ ᱢᱟᱱᱮ ᱟᱢ ᱢᱟᱱᱮ ᱟᱵᱚᱣᱟᱜ ᱡᱟᱦᱟ ᱥᱟᱨᱴᱤᱯᱷᱤᱠᱮᱴ᱾ ᱠᱚ ᱥᱮ ᱡᱟᱦᱟᱱᱟᱜ ᱥᱩᱵᱷ ᱰᱟᱴᱟ ᱦᱮᱸ ᱪᱮᱫ ᱞᱮᱠᱟ ᱦᱩᱭᱩᱜ ᱜᱮᱭᱟ ᱥᱩᱵᱷ ᱰᱟᱴᱟ ᱚᱱᱟ ᱨᱮᱜᱮ ᱪᱟᱞᱟᱜᱼᱟ ᱥᱩᱵᱷ
ᱱᱤᱡᱮᱨᱟᱜ ᱟᱭᱰᱤ ᱥᱟᱱᱟᱢᱟᱜ ᱜᱮ ᱛᱟᱦᱮᱱᱟ।
ᱠᱩ ᱠᱚ ᱦᱮᱸ ᱟᱫᱚ ᱵᱟᱨᱦᱮ ᱠᱚᱨᱮ ᱥᱠᱮᱱᱟᱨ ᱞᱟᱜᱟᱣ ᱛᱟᱦᱮᱸᱱᱟ᱾ ᱟᱨ ᱡᱟᱦᱟᱸ ᱨᱮᱜᱮ ᱼᱼ ᱥᱮ ᱢᱟᱱᱮ ᱥᱚᱨᱠᱟᱨᱤ ᱚᱯᱷᱤᱥ ᱠᱚᱨᱮ ᱥᱮ ᱡᱟᱦᱟᱱ ᱠᱚᱞᱮᱡᱽ ᱠᱚᱨᱮ ᱤᱭᱟᱹ ᱠᱚᱨᱮ ᱵᱟᱥ ᱠᱷᱟᱞᱤ ᱢᱮᱫ ᱦᱟᱸᱜ ᱥᱠᱮᱱ ᱛᱟᱢᱟᱭ ᱵᱟᱥ ᱚᱱᱟ ᱼᱼ ᱛᱮᱜᱮ ᱟᱫᱚ ᱩᱱᱤ ᱫᱚ ᱵᱷᱤᱛᱤᱨ ᱵᱚ ᱵᱚᱞᱚ ᱦᱚᱪᱚ ᱟᱢᱟᱭ᱾ ᱦᱮᱸ ᱟᱨ ᱯᱚᱭᱥᱟ ᱦᱚᱸ ᱡᱩᱫᱤᱢ ᱼᱼ ᱦᱩᱸ ᱦᱩᱸ ᱦᱩᱸ ᱦᱩᱸ ᱵᱷᱟᱜᱤ ᱜᱮ ᱛᱚ।
ᱦᱳᱭ ᱦᱳᱭ
ᱚᱱᱠᱟ ᱠᱚ ᱢᱮᱱ ᱵᱟᱲᱟᱭᱮᱫ ᱛᱟᱦᱮᱱᱟ ᱛᱚ।
ᱠᱚᱫᱚ ᱤᱱᱟᱹᱜᱴᱟ ᱫᱚ ᱟᱞᱮᱥᱮᱫ ᱫᱚ ᱵᱟᱹᱱᱩᱜ ᱟᱱᱟ। ᱵᱟᱝ ᱟᱸᱡᱚᱢ ᱵᱟᱲᱟ ᱦᱩᱭ ᱟᱠᱟᱱᱟ ᱟᱨ ᱛᱟᱭᱚᱢᱱ ᱫᱟᱨᱟᱢ ᱯᱟᱞᱮᱱ ᱜᱮ ᱟᱸᱡᱚᱢᱚᱜ ᱦᱟᱸᱜ। ᱟᱪᱪᱷᱟ ᱞᱟᱹᱭ ᱨᱮᱦᱚᱸ ᱠᱚ ᱡᱟᱹᱱᱤᱡ ᱠᱷᱟᱱ ᱱᱤᱭᱟᱹ ᱟᱵᱚᱣᱟᱜ ᱵᱤᱫᱟᱹᱞ ᱨᱮᱫᱚ ᱵᱟᱝ ᱟ᱾ ᱯᱟ ᱛᱟᱯᱩ ᱯᱚᱝᱲᱟ ᱛᱟᱭᱱᱚᱢ ᱫᱟᱨᱚᱢ ᱼᱼ ᱡᱮ ᱜᱤᱫᱽᱨᱟᱹ ᱯᱚᱫᱽᱨᱟᱹ ᱠᱚ ᱡᱩᱫᱤ ᱠᱚ ᱱᱚᱣᱟ ᱼᱼ
ᱦᱤᱡᱩᱜ ᱠᱟᱱ ᱫᱤᱱ ᱨᱮ ᱦᱮᱸ ᱦᱤᱡᱩᱜ ᱠᱟᱱ ᱫᱤᱱ ᱨᱮ ᱦᱮᱸ।
ᱩᱸᱻ ᱟᱹᱰᱤ ᱱᱟᱯᱟᱭ ᱥᱟᱸᱫᱮᱥ ᱮᱢ ᱠᱮᱫᱟ ᱱᱚᱜ-ᱚ ᱱᱚᱣᱟ। ᱠᱚᱨᱮᱱᱟᱜ ᱩᱭᱦᱟᱹᱨ ᱵᱷᱟᱵᱱᱟ ᱛᱟᱨᱯᱚᱨᱮ ᱦᱟᱡᱩᱜ ᱠᱟᱱ ᱜᱮᱭᱟ ᱦᱤᱛᱚᱜ ᱡᱟᱦᱟᱸ ᱞᱮᱠᱟ ᱠᱟᱹᱢᱤ ᱠᱟᱱᱟ ᱵᱚᱱ ᱟᱵᱚ ᱱᱚᱣᱟ ᱨᱮ। ᱱᱚᱣᱟ ᱨᱮᱱᱟᱜ ᱡᱟᱦᱟᱸ ᱟᱸᱜᱤᱵᱷᱟᱨ ᱥᱮ ᱠᱟᱹᱢᱤ ᱦᱚᱨᱟᱭ ᱥᱟᱵ ᱟᱠᱟᱫᱟ। ᱦᱮᱡ ᱛᱮ ᱦᱟᱡᱩᱜ ᱜᱮᱭᱟ ᱱᱚᱣᱟ ᱠᱚᱫᱚ ᱢᱤᱫ ᱥᱚᱢᱚᱭ ᱫᱚ। ᱱᱤᱛᱚᱜ ᱡᱮᱢᱚᱱ ᱱᱚᱣᱟ ᱠᱚᱫᱚ ᱵᱟᱝ ᱛᱟᱦᱮᱸ ᱠᱟᱱᱟ ᱥᱮ ᱞᱟᱦᱟᱛᱮ। ᱢᱮᱱᱠᱷᱟᱱ ᱱᱤᱛᱚᱜ ᱱᱚᱣᱟ ᱠᱚ ᱪᱟᱹᱞᱩ ᱠᱟᱱᱟ ᱱᱚᱜᱚᱭ ᱡᱟᱦᱟᱸ ᱵᱚᱱ ᱠᱟᱹᱢᱤ ᱠᱟᱱ᱾ ᱦᱮᱸ ᱱᱚᱣᱟ ᱠᱚ ᱰᱟᱴᱟ ᱠᱟᱱᱮᱠᱥ ᱼᱼ
ᱡᱮᱢᱚᱱ ᱠᱚᱨᱳᱱᱟ ᱥᱚᱢᱚᱭ ᱟᱯᱮᱥᱮᱫ ᱪᱮᱫ ᱞᱮᱠᱟ ᱢᱟᱱᱮ ᱞᱚᱠᱰᱟᱣᱩᱱ ᱦᱩᱭ ᱠᱟᱱ ᱛᱟᱦᱮᱱᱟ ᱟᱯᱮᱥᱮᱫ?
ᱮᱸ ᱡᱟᱹᱥᱛᱤ ᱡᱟᱹᱥᱛᱤ ᱮᱠᱵᱟᱨᱮ ᱟᱞᱮ ᱢᱟ ᱥᱩᱨ ᱨᱮ ᱨᱟᱥᱛᱟ ᱥᱩᱨ ᱨᱮ ᱜᱮ ᱚᱲᱟᱜ ᱛᱟᱞᱮ ᱢᱮᱱ ᱨᱟᱥᱛᱟ । ᱛᱟᱜᱮ ᱟᱫᱚ ᱠᱳᱱᱳ ᱜᱟᱹᱲᱤ ᱨᱷᱚᱲᱟ ᱴᱳᱴᱟᱞ ᱵᱚᱱᱫᱚ ᱦᱚᱲ ᱜᱮ ᱚᱲᱟᱜ ᱠᱷᱚᱱ ᱵᱟᱝᱠᱚ ᱚᱰᱚᱠᱪᱚ ᱠᱮᱠᱚᱣᱟ।
ᱦᱩᱸ ᱦᱚᱭ ᱚᱱᱟ ᱜᱮ ᱧᱮᱞ ᱢᱮ᱾ ᱚᱠᱚᱭ ᱦᱚᱸ ᱵᱟᱝ ᱠᱚ ᱥᱩᱫᱤᱥ ᱠᱟᱜ ᱛᱟᱦᱮᱸᱱᱟ ᱡᱮ ᱠᱳᱨᱳᱱᱟ ᱵᱚᱞᱮ ᱢᱤᱫᱴᱮᱱ ᱱᱚᱝᱠᱟ ᱞᱚᱠᱰᱟᱣᱩᱱ ᱦᱤᱡᱩᱜᱼᱟ। ᱚᱠᱚᱭ ᱦᱚᱸ ᱵᱟᱝ ᱠᱚ ᱦᱩᱫᱤᱥ ᱟᱠᱟᱜ ᱛᱟᱦᱮᱸᱱᱟ ᱟᱪᱟᱱᱟᱠ ᱢᱟᱱᱮ ᱦᱮᱡ ᱢᱟᱱᱮ ᱞᱚᱠ ᱼᱼ ᱢᱟᱱᱮ ᱮᱱᱟᱣᱩᱱᱥ ᱠᱮᱫᱟ ᱠᱚ ᱡᱮ ᱞᱚᱠᱰᱟᱣᱩᱱ ᱦᱩᱭᱩᱜᱼᱟ ᱱᱚᱝᱠᱟ ᱱᱚᱝᱠᱟ ᱢᱟᱱᱮ ᱢᱤᱫᱴᱮᱱ ᱵᱷᱟᱭᱨᱟᱞ ᱼᱼ ᱵᱤᱢᱟᱨᱤ ᱪᱷᱚᱲᱟᱜ ᱠᱟᱱᱟ ᱥᱮ ᱪᱮᱫ ᱦᱮᱸᱥᱮ। ᱛᱚ ᱦᱩᱭ ᱫᱟᱲᱮᱭᱟᱼᱟ ᱟᱱᱮ ᱵᱟᱞᱟ ᱫᱤᱱ ᱨᱮᱦᱚ ᱚᱱᱠᱟ ᱠᱚ ᱼᱼ ᱥᱚᱡᱟᱣ ᱫᱚᱦᱚ ᱠᱟᱫᱟ ᱠᱚ ᱛᱚ ᱚᱱᱮᱠ ᱠᱤᱪᱷᱩ ᱟᱪᱠᱟ ᱠᱚ ᱦᱟᱸᱜ। ᱤᱭᱟᱹ ᱭᱟ ᱠᱚ ᱦᱟᱸᱜ ᱟᱫᱚ ᱪᱮᱫ ᱠᱚ ᱦᱟᱸᱜ ᱦᱩᱭᱩᱜ ᱠᱟᱱᱟ ᱦᱤᱡᱩᱜ ᱠᱟᱱ ᱫᱤᱱᱨᱮ ᱟᱫᱚ ᱚᱠᱚᱭ ᱵᱟᱲᱟᱭᱟ ᱦᱟᱸᱜ।
ᱟ
ᱦᱮᱞᱳ
ᱟᱸᱡᱚᱢᱚᱜ ᱠᱟᱱᱟ ᱥᱮ
ᱦᱮᱞᱳ ᱦᱮᱞᱳ
ᱨᱚᱲ ᱮᱢ ᱟᱸᱡᱚᱢ ᱫᱟ?
ᱦᱮᱸ ᱱᱤᱛᱚᱜ ᱟᱸᱡᱚᱢᱚᱜ ᱠᱟᱱᱟ।
ᱦᱮᱸ ᱢᱟ ᱢᱟ
ᱦᱮᱸ ᱛᱚ ᱚᱱᱠᱟᱜᱮ ᱛᱚᱜ ᱢᱮᱱ ᱫᱟᱠᱚ ᱪᱮᱫ ᱟᱨᱚ ᱢᱤᱫᱴᱮᱱ ᱚᱱᱠᱟᱜᱮ ᱦᱤᱡᱩᱜ ᱠᱟᱱᱟ ᱥᱮ ᱪᱮᱫ ᱢᱟᱱᱮ ᱟᱫᱚᱢ ᱡᱟᱭᱜᱟ ᱨᱮ। ᱢᱟᱱᱮ ᱢᱤᱫᱴᱮᱱ ᱥᱤᱯ ᱥᱤᱯ ᱨᱮᱠᱚ ᱛᱟᱦᱮᱸ ᱠᱟᱱᱟ ᱠᱚ ᱢᱟᱱᱮ ᱢᱤᱫᱴᱮᱱ ᱞᱟᱹᱣᱠᱟᱹ ᱨᱮ ᱞᱟᱹᱴᱩ ᱞᱟᱹᱴᱩ ᱡᱟᱦᱟᱡᱽ ᱡᱟᱦᱟᱸ ᱡᱟᱠᱮ ᱵᱚᱞᱮ। ᱚᱱᱟᱨᱮ ᱛᱟᱦᱮᱸ ᱠᱟᱱᱟ ᱠᱚ ᱫᱚᱢᱮᱜᱟᱱ ᱦᱚᱲ ᱴᱟᱭᱴᱟᱱᱤᱠ ᱞᱮᱠᱟᱱᱟᱜ ᱡᱟᱦᱱᱟᱜ ᱡᱟᱦᱟᱡ ᱠᱟᱱᱟ ᱢᱟᱱᱮ ᱞᱟᱹᱴᱩ ᱜᱮᱭᱟ। ᱟᱫᱚ ᱩᱱᱠᱩ ᱫᱚᱠᱚ ᱟᱫᱚ ᱞᱟᱹᱴᱩ ᱞᱟᱹᱴᱩ ᱦᱚᱲ ᱡᱟᱦᱟᱭ ᱠᱤᱥᱟᱹᱬ ᱦᱚᱲ ᱩᱱᱠᱩ ᱫᱚ ᱚᱱᱟᱮ ᱼᱼ ᱢᱟᱱᱮ ᱮᱧᱡᱚᱭ ᱞᱟᱹᱜᱤᱫ ᱥᱮ ᱠᱤᱪᱷᱩ ᱫᱤᱱ ᱢᱟᱱᱮ ᱼᱼ ᱥᱚᱢᱩᱫᱨᱚ ᱛᱟᱞᱟᱨᱮ ᱫᱟᱬᱟ ᱵᱟᱲᱟ ᱞᱮᱜᱮ ᱦᱮᱸ ᱚ ᱛᱚ ᱚᱱᱟ ᱨᱮᱠᱚ ᱪᱟᱞᱟᱣ ᱟᱠᱟᱱ ᱛᱟᱦᱮᱱᱟ᱾ ᱛᱚ ᱚᱱᱟᱨᱮ ᱢᱤᱫ ᱠᱤᱪᱷᱩ ᱦᱚᱲ ᱚᱱᱠᱟ ᱠᱚ ᱢᱟᱱᱮ ᱦᱟᱹᱥᱩ ᱵᱟᱲᱟᱭᱮᱱᱟ ᱦᱟᱹᱥᱩ ᱵᱟᱲᱟᱭᱮᱱ ᱠᱷᱟᱡ ᱠᱚ ᱩᱰᱩᱠ ᱱᱟ ᱪᱮ ᱚᱱᱟ ᱢᱤᱫᱴᱮᱱ ᱢᱟᱱᱮ ᱚᱱᱟ ᱠᱳᱨᱳᱱᱟ ᱥᱚᱢᱚᱭ ᱪᱮᱫ ᱞᱮᱠᱟ? ᱵᱷᱟᱭᱨᱮᱟᱞ ᱯᱷᱤᱵᱷᱟᱨ ᱦᱮᱡ ᱦᱩᱭ ᱦᱮᱡ ᱞᱮᱱᱟ ᱚᱱᱠᱟ ᱛᱮ ᱜᱮ ᱠᱤᱪᱷᱩ ᱠᱟᱱᱟ᱾ ᱟᱫᱚ ᱚᱱᱟ ᱠᱷᱚᱡ ᱜᱮ ᱢᱮᱱ ᱫᱟᱠᱚ ᱥᱮ ᱪᱮᱫ ᱜᱚᱴᱟᱭ ᱪᱷᱚᱲᱟᱜ ᱠᱟᱱᱟ, ᱟᱫᱚ ᱩᱱᱟᱹᱜ ᱫᱚ ᱟᱹᱣᱨᱤ ᱟᱣᱩᱴᱚᱜᱼᱟ ᱱᱤᱭᱟᱹ ᱠᱚᱫᱚ, ᱟᱫᱚ
ᱥᱮ ᱱᱟᱣᱟᱱᱟᱜ ᱠᱤᱪᱷᱩ ᱦᱤᱡᱩᱜ ᱠᱟᱱᱟ?
ᱦᱮᱸ ᱱᱟᱣᱟᱱᱟᱜ ᱠᱤᱪᱷᱩ ᱦᱤᱡᱩᱜ ᱠᱟᱱᱟ ᱟᱫᱚ ᱩᱱᱟᱹᱜ ᱫᱚ ᱟᱹᱣᱨᱤ ᱟᱹᱣᱨᱤ ᱤᱭᱟᱹᱜ-ᱟ ᱩᱱᱟᱹᱜ ᱫᱚ᱾ ᱦᱟᱸ ᱠᱚᱠ ᱢᱟᱱᱮ ᱡᱟᱦᱟᱸᱡ ᱢᱟᱱᱮ ᱚ ᱚᱱᱟ ᱡᱟᱦᱟᱡ ᱢᱟᱱᱮ, ᱚᱱᱟ ᱮᱞᱟᱠᱟᱨᱮ ᱢᱟᱱᱮ ᱪᱷᱚᱲᱟᱜ ᱠᱟᱱ ᱛᱟᱦᱮᱱᱟ ᱫᱚᱢᱮ ᱜᱮ ᱟᱹᱰᱤ ᱡᱳᱨ ᱜᱮ᱾
ᱟᱪᱪᱷᱟ
ᱦᱩᱸᱻ ᱛᱚᱵᱮ ᱚᱱᱛᱮ ᱪᱮᱫᱠᱟ ᱪᱟᱥᱵᱟᱥ ᱯᱮ ᱮᱦᱚᱵ ᱠᱮᱫᱟ ᱥᱮ ᱟᱹᱣᱨᱤ?
ᱪᱟᱥᱵᱟᱥ ᱫᱚ ᱟᱹᱣᱨᱤᱭᱟᱜ-ᱟ ᱪᱟᱨᱟ ᱠᱚᱫᱚ ᱟᱹᱣᱨᱤ ᱜᱤᱰᱤ ᱦᱩᱭᱩᱜ-ᱟ, ᱟᱫᱚ ᱥᱤᱛᱩᱝ ᱟᱹᱰᱤ ᱡᱟᱹᱥᱛᱤ ᱥᱤᱛᱩᱝ ᱜᱮᱭᱟ᱾ ᱟᱞᱮᱥᱮᱫ ᱢᱟ ᱫᱟᱜ ᱠᱚ ᱵᱟᱭ ᱫᱟᱜ ᱵᱟᱲᱟᱭᱮᱫᱟ, ᱦᱚᱞᱟ ᱦᱚᱸ ᱠᱟᱹᱴᱤᱡ ᱮᱸ ᱫᱟᱜ ᱠᱮᱫ ᱨᱮᱦᱚᱸ, ᱥᱮᱨᱢᱟ ᱡᱟᱹᱲᱤ, ᱟᱹᱰᱤ ᱠᱟᱹᱴᱤᱡ ᱠᱟᱹᱴᱤᱡ ᱫᱷᱩᱲᱤ ᱞᱚᱦᱚᱫ ᱞᱮᱠᱟ᱾
ᱦᱩᱸᱻ
ᱫᱟᱜ ᱟᱞᱮ ᱥᱮᱫ ᱟᱹᱰᱤᱜᱮ ᱵᱟᱹᱱᱩᱜ ᱟᱹᱱᱤᱡ-ᱟ ᱮᱱᱠᱷᱟᱡ ᱜᱮ ᱚᱠᱟ ᱚᱠᱟ ᱥᱮᱫ ᱫᱚ ᱫᱟᱜ ᱮᱫᱟᱭ ᱫᱚᱢᱮ ᱜᱮ᱾ ᱟᱞᱮ ᱚᱱᱟ ᱢᱟᱦᱟ ᱯᱚᱧᱪᱟᱥ ᱥᱟᱴ ᱠᱤᱞᱳᱢᱤᱴᱟᱨ ᱥᱟᱺᱜᱤᱧ ᱥᱮᱫ ᱯᱷᱳᱱ ᱵᱟᱲᱟ ᱦᱩᱭ ᱞᱮᱱᱟ᱾ ᱟᱫᱚ ᱛᱮᱫᱚ ᱟᱸᱡᱚᱢᱫᱟ ᱫᱚᱢᱮ ᱫᱟᱜ ᱮᱫᱟᱭ ᱫᱚᱢᱮ ᱫᱤᱱᱟᱹᱢ ᱜᱮ ᱫᱟᱜ ᱫᱟ ᱦᱚᱞᱟ ᱫᱟᱜ ᱠᱟᱫᱟ ᱢᱟᱱᱫᱷᱮᱨ ᱨᱮ ᱫᱟᱜ ᱠᱟᱫᱟ᱾ ᱦᱮᱸ ᱟᱨ ᱟᱞᱮᱥᱮᱫ ᱢᱟ ᱫᱟᱜ ᱜᱮ ᱵᱟᱹᱱᱩᱜ-ᱟ᱾
ᱦᱩᱸ ᱛᱚ ᱟᱯᱮ ᱫᱚ ᱵᱤᱜ ᱢᱟᱱᱮ ᱵᱤᱨ ᱛᱟᱞᱟ ᱨᱮᱯᱮ ᱛᱟᱦᱮᱱᱟ? ᱢᱟᱱᱮ ᱵᱤᱨ
ᱮᱸᱜ ᱵᱤᱨ ᱠᱚᱦᱚᱸ ᱢᱮᱱᱟᱜ-ᱟ ᱥᱚᱣᱟ ᱨᱟ ᱦᱚᱨ ᱠᱚᱦᱚᱸ ᱢᱮᱱᱟᱜ-ᱟ ᱨᱟᱥᱛᱟ ᱠᱚ᱾ ᱵᱟᱡᱟᱨ ᱦᱚᱸ ᱥᱩᱨ ᱨᱮᱜᱮ ᱦᱮᱱᱟᱜ-ᱟ, ᱵᱟᱡᱟᱨ ᱛᱤᱱᱟᱹᱜ ᱵᱟᱨᱚ ᱠᱤᱞᱳᱢᱤᱴᱟᱨ ᱵᱷᱤᱛᱤᱨ ᱨᱮ ᱵᱟᱡᱟᱨ ᱛᱟᱞᱮ᱾ ᱟᱸ ᱵᱤᱨ ᱢᱟ ᱚᱲᱟᱜ ᱥᱩᱨ ᱨᱮᱜᱮ ᱵᱮᱢ ᱵᱤᱨ ᱦᱮᱱᱟᱜ-ᱟ ᱟᱨ ᱠᱷᱮᱛ ᱠᱚᱦᱚᱸ ᱢᱮᱱᱟᱜ ᱜᱮᱭᱟ᱾
ᱩᱸ
ᱨᱟᱥᱛᱟ ᱠᱚ ᱢᱮᱱᱟᱜ-ᱟ, ᱡᱷᱚᱛᱚ ᱛᱮᱜᱮ ᱜᱟᱱᱚᱜ ᱜᱮᱭᱟ ᱥᱩᱵᱤᱫᱷᱟ ᱟᱫᱚ ᱟᱸ ᱫᱟᱜ ᱠᱚᱦᱚᱸ ᱢᱮᱱᱟᱜᱼᱟ ᱢᱤᱱᱤ ᱠᱚᱦᱚᱸ ᱵᱟᱨ ᱵᱮᱲᱟ ᱵᱟᱨ ᱫᱷᱟᱣ ᱫᱚᱞᱮ ᱪᱟᱥᱟ ᱵᱚᱨᱥᱟ ᱥᱩᱢᱟᱹᱭ ᱦᱚᱸᱞᱮ ᱪᱟᱥ ᱜᱮᱭᱟ᱾ ᱟᱨ ᱫᱷᱚᱨᱚᱱ ᱥᱚᱢᱚᱭ ᱦᱚᱸᱞᱮ ᱪᱟᱥ ᱜᱮᱭᱟ ᱟᱞᱮ ᱥᱮᱫ ᱢᱟ ᱡᱷᱚᱛᱚ ᱜᱮ ᱪᱟᱥ ᱦᱩᱭᱩᱜ ᱜᱮᱭᱟ ᱥᱚᱵᱡᱤ ᱠᱷᱚᱱᱟᱜ ᱟᱹᱞᱩ ᱥᱩᱨᱥᱟᱹ ᱛᱤᱞᱢᱤᱧ ᱦᱩᱲᱩ ᱦᱮᱸ ᱡᱷᱚᱛᱚ ᱢᱚᱦᱚ ᱠᱚᱞᱮ ᱪᱟᱥᱟ ᱟᱨ ᱱᱤᱭᱟᱹ ᱜᱷᱟᱹᱲᱤᱡ ᱫᱚ ᱦᱩᱲᱩ ᱨᱚᱦᱚᱭ ᱠᱚᱦᱚᱸ ᱛᱷᱤᱨ ᱡᱚᱛᱚ ᱵᱟᱹᱫᱽ ᱯᱷᱟᱸᱠᱟ ᱟᱠᱟᱱᱟᱮ ᱪᱟᱨᱟ ᱠᱚᱞᱮ ᱜᱤᱰᱤᱭᱟ᱾ ᱪᱟᱨᱟ ᱠᱚ ᱱᱚᱜ-ᱚᱭ ᱠᱟᱱᱴᱷᱟᱲ ᱠᱚ ᱡᱚᱢ ᱵᱟᱲᱟ ᱠᱟᱛᱮᱫ ᱪᱟᱨᱟ ᱠᱚᱫᱚᱞᱮ ᱜᱤᱰᱤᱭᱟ ᱱᱟᱠᱷᱟᱡ᱾
ᱦᱩᱸ
ᱜᱤᱰᱤ ᱞᱮᱠᱷᱟᱱ ᱜᱮ ᱚᱱᱟ ᱵᱟᱹᱫᱽ ᱯᱷᱟᱸᱠᱟ ᱦᱮᱱᱟᱜ ᱱᱤᱭᱟᱹ ᱜᱷᱟᱹᱲᱤ ᱫᱚ᱾
ᱦᱩᱸ ᱠᱤᱪᱷᱩ ᱠᱟᱹᱴᱤᱡ ᱦᱮᱸ, ᱱᱚᱛᱮ ᱫᱚ ᱪᱟᱥᱵᱟᱥ ᱫᱚ ᱟᱹᱣᱨᱤ ᱦᱩᱭᱩᱜ-ᱟ ᱦᱩᱭ ᱫᱚ ᱫᱟᱜ ᱛᱚ ᱵᱟᱭ ᱫᱟᱜ ᱠᱟᱫᱟ ᱥᱤᱛᱩᱝᱟ ᱟᱫᱚ ᱦᱟᱸᱜ ᱫᱟᱜᱟᱭ ᱦᱟᱸᱜ ᱟᱫᱚ ᱦᱟᱸᱜ ᱠᱤᱪᱷᱩ᱾ ᱫᱤᱱ ᱠᱷᱟᱡ ᱜᱮ ᱦᱟᱸᱜ ᱵᱚᱨᱥᱟ ᱦᱟᱸᱜ ᱵᱚᱞᱚᱜ ᱠᱟᱱᱟ ᱟᱫᱚ᱾
ᱚᱸ ᱫᱟᱜ ᱫᱟᱭ ᱟᱯᱮᱥᱮᱫ ᱥᱮ ᱵᱟᱝᱟ?
ᱵᱟᱭ ᱫᱟᱜᱫᱟ ᱵᱟᱭ ᱫᱟ, ᱵᱟᱭ ᱫᱟᱜ ᱫᱟ᱾
ᱩᱸ ᱪᱮᱫ ᱠᱚᱯᱮ ᱨᱚᱦᱚᱭ ᱜᱮᱭᱟ ᱟᱯᱮᱥᱮᱫ?
ᱚᱱᱛᱮ ᱫᱚ ᱟᱹᱞᱩ, ᱯᱮᱭᱟᱡᱽ ᱮᱸ ᱛᱩᱲᱤ ᱯᱚᱥᱛᱩ ᱟᱹᱞᱩ ᱯᱮᱸᱭᱟᱡᱽ ᱫᱚ ᱫᱚᱢᱮ ᱜᱮ᱾ ᱵᱟᱦᱨᱮ ᱥᱟᱯᱞᱟᱭᱚᱜ-ᱟ ᱚᱱᱟ ᱦᱮᱸ ᱟᱞᱩ ᱯᱮᱭᱟᱡᱽ
ᱢᱟᱱᱮ ᱚᱱᱟ ᱟᱹᱠᱷᱨᱤᱧ ᱞᱟᱹᱜᱤᱫ ᱥᱮ ᱡᱚᱢ ᱞᱟᱹᱜᱤᱫ ᱠᱚ ᱤᱭᱟᱹ ᱠᱚᱫᱚ ᱤᱭᱟᱹ ᱯᱮᱸᱭᱟᱡᱽ ᱠᱚ
ᱡᱚᱢ ᱞᱟᱹᱜᱤᱜ ᱦᱚᱸ ᱟᱹᱠᱷᱨᱤᱧ ᱞᱟᱹᱜᱤᱜ ᱦᱚᱸ
ᱚ ᱯᱩᱥᱛᱩ ᱯᱮ ᱨᱚᱦᱚᱭ ᱫᱟ ᱵᱟᱠᱚ ᱱᱩᱠᱩ ᱯᱨᱚᱥᱟᱥᱚᱱ ᱥᱮ ᱯᱩᱞᱤᱥ ᱠᱚ ᱵᱟᱝᱠᱚ ᱥᱟᱵ
ᱮ ᱟᱫᱚ ᱞᱟᱹᱭ ᱫᱚ ᱯᱨᱚᱵ ᱯᱨᱚᱥᱟᱥᱚᱱ ᱠᱷᱚᱡ ᱜᱤ ᱯᱟᱨᱢᱤᱥᱚᱱ ᱢᱮᱱᱟᱜᱼᱟ ᱾
ᱯᱟᱨᱢᱤᱥᱟᱱ ᱱᱟ ᱟᱨ ᱛᱤᱱᱟᱹᱜ ᱠᱟᱛᱮ ᱯᱮ ᱨᱚᱦᱚᱭ ᱜᱮᱭᱟ ᱢᱟᱱᱮ ᱪᱮᱜ ᱞᱮᱠᱟᱯᱮ ᱨᱚᱦᱚᱭᱟ ᱚᱱᱟ ᱠᱩ ᱾
ᱚᱱᱟ ᱫᱚ ᱵᱚᱫ ᱦᱮᱸ ᱫᱚᱢᱮ ᱜᱮ ᱵᱷᱟᱜᱤ ᱦᱮᱸ ᱟᱠᱷᱨᱤᱧ ᱦᱚᱸ ᱦᱩᱭᱩᱜᱼᱟ ᱯᱷᱤᱨ ᱱᱤᱡᱮ ᱵᱮᱵᱚᱦᱟᱨ ᱦᱚᱸ ᱦᱩᱭᱩᱜᱼᱟ ᱾
ᱟᱫᱚ ᱚᱱᱟ ᱨᱮᱯᱮ ᱨᱚᱦᱚᱭ ᱫᱚ ᱚᱸᱰᱮ ᱪᱮᱜ ᱞᱮᱠᱟᱭ ᱟᱯᱮ ᱚᱱᱮ ᱯᱩᱞᱤᱥ ᱠᱚ ᱪᱮᱜ ᱯᱮ ᱞᱟᱹᱭᱟᱠᱚᱣᱟ ᱥᱮ ᱯᱟᱨᱢᱤᱥᱟᱱ ᱠᱚᱨᱟᱣ ᱦᱩᱭᱩᱜᱼᱟ ᱾
ᱦᱮᱸ ᱚᱱᱟ ᱫᱚ ᱢᱤᱫᱴᱮᱱ ᱯᱟᱨᱢᱤᱥᱚᱱ ᱦᱟᱛᱟᱣ ᱦᱩᱭᱩᱜ ᱛᱮ ᱵᱟᱠᱷᱟᱡ ᱫᱚ ᱵᱟᱭ ᱪᱟᱥ ᱫᱟᱲᱮᱭᱟᱜᱼᱟ ᱥᱮ ᱾ ᱛᱚ ᱯᱟᱨᱢᱤᱥᱟᱱ ᱦᱟᱛᱟᱣ ᱠᱟᱛᱮᱜ ᱜᱤ ᱢᱤᱴᱮᱱ ᱠᱟᱜᱚᱡ ᱠᱚ ᱵᱮᱱᱟᱣ ᱠᱟᱛᱮ ᱜᱤ ᱡᱟᱦᱟᱸ ᱢᱤᱴᱮᱱ ᱞᱤᱜᱮᱞ ᱡᱟᱦᱟᱸ ᱤᱭᱟᱹ ᱠᱟᱱᱟ ᱾ ᱪᱮᱦᱮᱸ ᱟᱞᱮ ᱯᱚᱥᱛᱳ ᱞᱮ ᱥᱟᱥᱛᱮ ᱟᱫᱚᱹ ᱤᱱᱟᱹᱜ ᱠᱚᱭ ᱤᱱᱟᱹᱜ ᱜᱟᱱ ᱫᱚ ᱟᱞᱮ ᱵᱮᱵᱚᱦᱟᱨ ᱞᱤᱜᱤᱜ ᱱᱤᱱᱟᱹᱜ ᱜᱟᱱᱞᱮ ᱫᱚᱦᱚ ᱦᱳᱭ ᱟᱨ ᱡᱟᱦᱟᱸ ᱵᱟᱹᱲᱛᱤᱜ-ᱟ ᱚᱱᱟ ᱫᱚ ᱟᱞᱮ ᱫᱚ ᱟᱹᱠᱷᱨᱤᱧ ᱞᱟᱹᱜᱤᱫ ᱞᱮ ᱛᱚ ᱚᱱᱮᱚᱱᱠᱟ ᱯᱟᱨᱢᱤᱥᱚᱱ ᱠᱟᱜᱚᱡᱽ ᱵᱮᱱᱟᱣ ᱦᱩᱭᱩᱜ ᱛᱮ,
ᱚ ᱟᱪᱷᱟ ᱟᱪᱪᱷᱟ᱾
ᱦᱩᱢ ᱟᱫᱚ ᱟᱞᱩ ᱯᱤᱭᱟᱡ ᱦᱚᱸ
ᱟᱞᱮᱥᱮᱜ ᱱᱚᱛᱮ ᱩᱠᱩ ᱩᱠᱩ ᱠᱚ ᱪᱟᱥ ᱜᱤᱭᱟ ᱱᱟᱠᱷᱟᱡ ᱟᱫᱚ ᱯᱟᱨᱢᱤᱥᱚᱱ ᱢᱟ ᱵᱟᱝ ᱠᱚ ᱮᱢᱚᱜᱼᱟ ᱟᱞᱮᱥᱮᱫ ᱫᱚ ᱾ ᱩᱠᱩ ᱩᱠᱩ ᱪᱟᱥ ᱜᱮᱭᱟ ᱟᱫᱚ ᱠᱚ ᱡᱟᱦᱟᱸᱭ ᱠᱚ ᱞᱟᱹᱭ ᱜᱚᱫ ᱠᱟᱜ ᱢᱟ ᱡᱮ ᱩᱱᱠᱩ ᱠᱚ ᱪᱟᱥ ᱟᱠᱟᱫᱟ ᱚᱸᱰᱮ ᱦᱮᱱᱟᱜ ᱟᱠᱟᱫᱟ ᱱᱚᱣᱟ ᱾ ᱟᱫᱚ ᱯᱨᱚᱥᱟᱥᱚᱱ ᱠᱷᱚᱱ ᱥᱮ ᱵᱟᱹᱨᱤ ᱫᱚᱯᱛᱚᱨ ᱠᱷᱚᱱ ᱪᱟᱞᱟᱣ ᱠᱟᱛᱮᱫ ᱚᱱᱟᱠᱚ ᱨᱟᱹᱯᱩ ᱫᱟᱠᱚ ᱾ ᱢᱟᱱᱮ ᱠᱷᱚᱛᱤ ᱭᱟᱢ ᱵᱟᱝᱠᱚ ᱪᱟᱥ ᱪᱚᱞᱤᱭᱟ ᱾ ᱚᱱᱟᱛᱮ ᱚᱱᱟ ᱠᱚᱫᱚ ᱵᱟᱝᱞᱮ ᱪᱟᱥ ᱜᱮᱭᱟ ᱯᱟᱨᱢᱤᱥᱟᱱ ᱢᱟ ᱵᱟᱝ ᱠᱚ ᱮᱢᱟ ᱞᱮᱭᱟ ᱾
ᱦᱳᱭ ᱭᱳᱭᱳ ᱥᱚᱵ ᱥᱮ ᱟᱞᱟᱫᱟ ᱟᱞᱟᱫᱟ ᱱᱤᱭᱚᱢ ᱥᱮ ᱠᱟᱥᱮ ᱦᱮᱸ ᱦᱮᱸ ᱟᱫᱚ ᱩᱱᱠᱩ ᱵᱟᱲᱟᱭ ᱢᱮᱱᱟᱜᱼᱟ ᱠᱟᱥᱮᱜ ᱪᱤᱞᱠᱟ ᱥᱩᱵᱤᱫᱷᱟ ᱵᱟᱝ ᱥᱩᱵᱤᱫᱷᱟ ᱾
ᱦᱩᱸ ᱡᱮᱢᱚᱱ ᱚᱱᱮ ᱯᱩᱥᱛᱩ ᱛᱟᱨᱯᱚᱨ ᱱᱚᱛᱮ ᱚᱱᱮ ᱜᱟᱸᱡᱟ ᱫᱟᱨᱮ ᱦᱳᱭᱳᱜ ᱜᱮᱭᱟ ᱚᱲᱟᱜ ᱠᱚᱨᱮ ᱢᱤᱫ ᱵᱟᱨᱦᱟᱭᱟ ᱦᱮᱸ ᱚᱱᱟ ᱠᱚᱦᱚᱸ ᱡᱟᱹᱥᱛᱤ ᱧᱚᱜ ᱛᱟᱦᱮ ᱞᱮᱠᱷᱟᱱ ᱚᱱᱟ ᱠᱚᱦᱚᱸ ᱠᱚ ᱨᱟᱹᱯᱩᱫ ᱤᱫᱤᱭᱟᱠᱚ ᱠᱷᱚᱛᱤ ᱦᱚᱴᱚ ᱠᱟᱜᱼᱟ ᱠᱚ
ᱪᱤᱜ ᱪᱤᱥ ᱪᱤᱜ ᱯᱚᱥᱛᱳ ᱵᱟᱛ ᱠᱟᱛᱮᱜ ᱪᱮᱜ
ᱡᱟᱦᱟᱸ ᱠᱚ ᱰᱨᱟᱠᱥ ᱠᱚ ᱧᱩᱭ ᱜᱮᱭᱟ ᱦᱩ ᱚᱱᱟ ᱚᱱᱟᱠᱤᱱ ᱵᱟᱨᱭᱟ ᱫᱚ ᱵᱟᱝᱠᱚ ᱤᱭᱟᱹ ᱦᱚᱪᱚᱜᱼᱟ ᱟᱞᱮ ᱥᱮᱜ ᱟᱹᱰᱤ ᱡᱟᱭᱜᱟ ᱠᱚ ᱯᱟᱨᱤᱥᱟᱱ ᱠᱚᱜᱮᱭᱟ
ᱱᱚᱛᱮ ᱫᱚ ᱚᱱᱟ ᱜᱟᱸᱡᱟ ᱫᱚ ᱵᱟᱝ ᱤᱭᱟᱹᱜ ᱛᱮ ᱠᱷᱟᱹᱞᱤ ᱯᱚᱥᱛᱳ ᱜᱤ ᱦᱩᱭᱩᱜ ᱠᱷᱟᱡ ᱵᱟᱠᱷᱟᱡ ᱫᱚ ᱮᱢᱟᱨ ᱮᱢᱱᱤ ᱠᱤᱪᱷᱩ ᱫᱚ ᱵᱟᱝ
ᱯᱩᱥᱛᱩ ᱠᱷᱚᱱ ᱛᱚ ᱟᱹᱰᱤ ᱟᱭᱢᱟ ᱡᱤᱱᱤᱥ ᱠᱚ ᱵᱮᱱᱟᱣᱟ ᱥᱮ ᱟᱫᱚ ᱚᱱᱟᱛᱮ ᱟᱞᱮᱥᱮᱫ ᱢᱟ ᱵᱟᱝ ᱠᱚ ᱤᱭᱟᱹ ᱦᱚᱪᱚ ᱟᱞᱮᱭᱮ ᱟᱫᱚ ᱡᱚᱢ ᱞᱮᱠᱟ ᱢᱤᱫ ᱵᱟᱨᱭᱟ ᱥᱮ ᱠᱤᱪᱷᱩ ᱠᱟᱹᱴᱤᱡ ᱪᱩᱞᱩᱝ ᱵᱟᱹᱫ ᱦᱚᱯᱚᱱ ᱦᱚᱯᱚᱱᱟᱜ ᱛᱟᱞᱟᱨᱮ ᱚᱱᱟ ᱦᱚᱸ ᱵᱟᱝᱠᱚ ᱫᱤᱥᱟᱹᱭᱢᱟ ᱦᱚᱲ ᱠᱚ ᱦᱮᱸ ᱚᱱᱠᱟᱱ ᱠᱟᱹᱴᱤᱡ ᱠᱚ ᱮᱢᱟᱭ ᱟᱲᱟᱜ ᱡᱚᱢ ᱞᱮᱠᱟ
ᱯᱚᱥᱛᱩ ᱜᱤ ᱟᱢ ᱮᱢᱱᱤ ᱯᱚᱥᱛᱩ ᱠᱤᱨᱤᱧ ᱠᱟᱛᱮᱜ ᱡᱟᱦᱟᱱᱟᱜ ᱩᱛᱩ ᱠᱟᱛᱮ ᱡᱚᱢ ᱢᱮᱥ ᱥᱮ ᱢᱟᱱᱮ ᱡᱚᱢ ᱠᱟᱛᱮ ᱫᱚᱢᱮ ᱜᱷᱳᱨ ᱜᱮ ᱡᱟᱹᱯᱤᱫᱚᱜᱼᱟ ᱾
ᱦᱮᱸ ᱞᱟᱹᱭ ᱵᱟᱲᱟᱭ ᱜᱮᱭᱟ ᱟᱸᱡᱚᱢ ᱵᱟᱲᱟ ᱦᱩᱭ ᱠᱟᱱᱟ ᱡᱮ ᱯᱩᱥᱛᱩ ᱜᱚᱫ ᱠᱚᱦᱚᱸ ᱛᱮᱦᱚᱸ ᱵᱩᱵᱩᱞ ᱜᱮᱭᱟ
ᱦᱮᱸ ᱦᱮᱸ ᱫᱚᱢᱮ ᱠᱩᱥᱤ ᱚᱱᱟᱛᱮ ᱤᱭᱟᱹ ᱜᱮᱭᱟ ᱛᱚ ᱦᱳᱭ ᱦᱳᱭ ᱟᱹᱰᱤ ᱟᱹᱰᱤ ᱥᱟᱨᱦᱟᱣ
ᱴᱷᱤᱠ ᱜᱮᱭᱟ ᱢᱟ ᱡᱚᱦᱟᱨ ᱜᱮ
ᱢᱟ ᱡᱚᱦᱟᱨ ᱜᱮ